ᱦᱩᱸ ᱦᱮᱞᱳᱣ,
ᱦᱮᱸ ᱜᱚᱝᱠᱮ ᱡᱚᱦᱟᱨ ᱜᱮ᱾
ᱡᱚᱦᱟᱨ ᱜᱮ ᱡᱚᱦᱟᱨ ᱜᱮ᱾
ᱦᱮᱸᱻ᱾
ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱱᱚᱜᱼᱚᱭ ᱮᱠᱷᱟᱱ ᱫᱩᱲᱩᱵ ᱦᱩᱭ ᱟᱠᱟᱱᱟ ᱱᱤᱛᱚᱝ ᱫᱚ᱾
ᱟᱪᱪᱷᱟ ᱟᱪᱪᱷᱟ ᱟᱪᱪᱷᱟ᱾
ᱟᱹᱵᱤᱱ ᱫᱚ ᱪᱮᱫ ᱠᱚ, ᱦᱮᱸ ᱞᱟᱹᱭᱵᱤᱱ ᱢᱟ᱾
ᱛᱟᱦᱚᱞᱮ ᱚᱱᱛᱮ ᱫᱚ ᱪᱮᱞᱠᱟ ᱦᱩᱭᱩᱜ ᱠᱟᱱᱟ? ᱡᱟᱦᱟᱸᱱᱟᱜ ᱠᱚ ᱚᱱᱠᱟ ᱪᱮᱫ ᱡᱟᱦᱟᱸ ᱠᱚ ᱞᱟᱹᱭᱟ ᱱᱤᱛᱚᱜ ᱫᱚ ᱟᱥᱟᱲ, ᱥᱟᱱ, ᱵᱷᱟᱫᱚᱨ, ᱫᱟᱸᱥᱟᱭ ᱚᱱᱠᱟᱱᱟᱜ ᱵᱚᱸᱜᱟ ᱠᱚᱛᱚ ᱯᱟᱨᱚᱢ ᱪᱟᱞᱟᱜ ᱠᱟᱱ ᱛᱟᱵᱚᱱᱟ᱾
ᱦᱮᱸᱻ, ᱮᱠᱫᱚᱢ ᱮᱠᱫᱚᱢ ᱦᱮᱸ᱾
ᱦᱩᱸ᱾ ᱟᱨ
ᱚᱸᱜ ᱠᱟᱱᱟ, ᱛᱟᱦᱚᱞᱮ ᱜᱚᱝᱠᱮ ᱦᱟᱸᱜ ᱠᱷᱟᱱ ᱡᱟᱦᱟᱸ ᱫᱚᱞᱤᱧ ᱞᱟᱹᱭᱮᱫ ᱛᱟᱦᱮᱸᱫ,
ᱦᱩᱸ᱾
ᱩᱢᱻ ᱡᱟᱦᱟᱸ ᱫᱚ ᱡᱟᱦᱟᱸ ᱤᱫᱤ ᱠᱟᱛᱮᱜ ᱚᱱᱟ ᱨᱚᱯᱚᱲ ᱨᱮᱱᱟᱜ ᱠᱟᱛᱷᱟ ᱛᱟᱦᱮᱸ ᱠᱟᱱ ᱫᱚ ᱮᱸ ᱱᱚᱣᱟ ᱥᱮᱸᱫᱽᱨᱟ ᱤᱫᱤ ᱠᱟᱛᱮᱜ ᱦᱳᱭ ᱥᱮ,
ᱦᱳᱭ᱾
ᱚ ᱪᱚ ᱛᱟᱦᱚᱞᱮ ᱠᱟᱹᱴᱤᱡ ᱟᱫᱚ ᱨᱚᱯᱚᱲ ᱦᱩᱭ ᱞᱮᱱᱜᱮ ᱚᱱᱟ ᱤᱫᱤ ᱠᱟᱛᱮᱫ ᱠᱟᱹᱴᱤᱡ᱾ ᱪᱮᱫ ᱠᱚ ᱪᱮᱫ ᱦᱮᱸ ᱪᱚᱞᱚ ᱛᱟᱦᱚᱞᱮ᱾
ᱦᱳᱭ, ᱛᱟᱦᱚᱞᱮ ᱟᱹᱞᱤᱧ ᱠᱟᱹᱴᱤᱡ ᱞᱤᱧ ᱠᱩᱠᱞᱤᱭᱮᱫ ᱵᱮᱱᱟ ᱦᱳᱭ ᱥᱮ᱾
ᱦᱮᱸ ᱞᱟᱹᱭ ᱵᱤᱱ ᱢᱟ᱾
ᱦᱩᱸ, ᱛᱚ ᱥᱮᱸᱫᱽᱨᱟ ᱫᱚ ᱚᱠᱟ ᱡᱚᱠᱷᱚᱱ ᱠᱚ ᱪᱟᱞᱟᱜ ᱜᱮᱭᱟ?
ᱟᱸ ᱡᱟᱹᱥ ᱛᱤ ᱠᱟᱭ ᱛᱮᱫᱚ ᱦᱟᱸᱜ ᱠᱷᱟᱱ ᱵᱟᱹᱭᱥᱟᱹᱠᱷ ᱠᱩᱱᱟᱹᱢᱤ ᱨᱮᱠᱚ ᱪᱟᱞᱟᱜ ᱜᱮᱭᱟ ᱦᱟᱸᱜ, ᱠᱷᱟᱱ ᱥᱮᱸᱫᱽᱨᱟ ᱫᱚ᱾ ᱟᱵᱚ ᱡᱟᱦᱟᱸ ᱟᱵᱚ ᱱᱚᱣᱟ ᱤᱭᱟᱹ ᱡᱟᱦᱟᱸ ᱥᱮᱸᱫᱽᱨᱟ ᱛᱟᱵᱚᱱ ᱟᱵᱚᱣᱟᱜ, ᱛᱚ ᱚᱱᱟ ᱫᱚ ᱵᱟᱹᱭᱥᱟᱹᱠᱷ ᱠᱩᱱᱟᱹᱢᱤ ᱨᱮ ᱦᱟᱸᱜ ᱠᱷᱟᱱ ᱚᱱᱟ ᱫᱚᱠᱚ ᱪᱟᱞᱟᱜ ᱜᱮᱭᱟ, ᱡᱟᱦᱟᱸ ᱫᱚ ᱟᱡᱚᱫᱤᱭᱟᱹ ᱥᱮᱸᱫᱽᱨᱟ ᱟᱨ ᱡᱟᱦᱟᱸ ᱫᱚ ᱦᱟᱸᱜ ᱠᱷᱟᱱ ᱟᱵᱚᱣᱟᱜ ᱚᱱᱟ ᱥᱮᱸᱫᱽᱨᱟ ᱵᱟᱝ ᱨᱮᱦᱚᱸ ᱟᱫᱚ ᱦᱟᱸᱜ ᱠᱷᱟᱱ ᱟᱵᱚ ᱫᱚ ᱟᱵᱚᱣᱟᱜ ᱯᱚ ᱟᱵᱩ ᱡᱟᱦᱟᱸ ᱟᱵᱚᱣᱟᱜ ᱵᱤᱨ ᱠᱚᱨᱮᱜ ᱦᱚᱸ ᱥᱮᱸᱫᱽᱨᱟ ᱦᱩᱭᱩᱜ ᱜᱮᱭᱟ ᱦᱮᱸ ᱥᱮᱫ᱾
ᱮᱠᱫᱚᱢ ᱮᱠᱫᱚᱢ᱾
ᱦᱳᱭ᱾ ᱟᱫᱚ ᱦᱟᱸᱜ ᱠᱷᱟᱱ ᱚᱱᱟ ᱫᱚ ᱡᱟᱹᱥᱛᱤ ᱠᱟᱭᱛᱮ ᱥᱮᱸᱫᱽᱨᱟ ᱫᱚ ᱟᱫᱚ ᱠᱷᱟᱱ ᱥᱮᱸᱫᱽᱨᱟ ᱫᱚ ᱦᱟᱸᱜ ᱠᱷᱟᱱ ᱩᱱᱟᱹᱜ ᱦᱚᱸ ᱵᱟᱝ ᱴᱷᱤᱠᱟ, ᱟᱨ ᱢᱮᱱᱠᱷᱟᱱ ᱟᱫᱚ ᱡᱟᱦᱟᱸ ᱥᱮᱨᱢᱟ ᱨᱮ ᱥᱮᱸᱫᱽᱨᱟ ᱪᱟᱞᱟᱜ ᱦᱩᱭᱩᱜᱼᱟ᱾ ᱚᱱᱟ ᱫᱚ ᱦᱟᱸᱜ ᱠᱷᱟᱱ ᱯᱟᱹᱦᱤᱞ ᱠᱷᱚᱱ ᱜᱮ ᱚᱱᱟ ᱫᱚ ᱧᱮᱞ ᱟᱜᱩ ᱛᱮ ᱟᱵᱚ ᱫᱚ ᱚᱱᱟ ᱫᱚ ᱢᱤᱫᱴᱟᱝ ᱤᱭᱟᱹ ᱠᱟᱱ ᱛᱟᱵᱚᱱᱟ ᱡᱟᱦᱟᱸ ᱫᱚ ᱮᱸ ᱠᱟᱞᱪᱟᱨ ᱠᱟᱱ ᱛᱟᱵᱚᱱᱟ ᱦᱮᱸ
ᱦᱳᱭ, ᱥᱮᱨᱢᱟ ᱨᱮ ᱢᱤᱫ ᱫᱷᱟᱣ ᱥᱮᱸᱫᱽᱨᱟ ᱵᱚᱱ ᱪᱟᱞᱟᱜᱼᱟ ᱥᱮ ᱪᱮᱫ?
ᱦᱮᱸ ᱦᱮᱸ ᱚᱱᱟ ᱫᱚ ᱦᱟᱸᱜ ᱠᱷᱟᱱ᱾ ᱟᱨ ᱛᱟᱦᱚᱞᱮ ᱜᱚᱝᱠᱮ ᱟᱯᱮ ᱥᱮᱫ ᱫᱚ ᱦᱟᱸᱜ ᱠᱷᱟᱱ ᱥᱮᱸᱫᱽᱨᱟ ᱠᱚᱫᱚ ᱠᱚ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱪᱟᱞᱟᱣ ᱵᱟᱲᱟᱜ ᱜᱮᱭᱟ ᱠᱚ ᱟᱫᱚ ᱟᱹᱞᱤᱧ ᱫᱚ ᱚᱱᱠᱟ ᱫᱚ ᱵᱟᱝᱞᱤᱧ ᱪᱟᱞᱟᱣ ᱵᱟᱲᱟ ᱠᱟᱱᱟ᱾ ᱟᱸᱻ ᱟᱹᱰᱤ ᱠᱚᱢ ᱜᱮᱞᱤᱧ ᱪᱟᱞᱟᱣ ᱠᱟᱱᱟ ᱵᱟᱨ ᱫᱷᱟᱣ ᱜᱟᱱ ᱞᱤᱧ ᱪᱟᱞᱟᱣ ᱠᱟᱱᱟ᱾
ᱚ ᱟᱪᱪᱷᱟ ᱟᱪᱪᱷᱟ ᱦᱮᱸ᱾
ᱟᱪᱪᱷᱟ ᱜᱚᱝᱠᱮ ᱛᱟᱞᱦᱮ ᱟᱯᱮ ᱚᱱᱟ ᱵᱤᱨ ᱠᱚᱨᱮ ᱫᱚ ᱪᱤᱞᱤ ᱠᱚᱠᱚ ᱧᱟᱢᱚᱜ ᱜᱮᱭᱟ?
ᱟᱞᱮ ᱱᱚᱣᱟ ᱵᱤᱨ ᱨᱮᱫᱚ ᱦᱟᱸᱜ ᱠᱷᱟᱱ ᱡᱟᱦᱟᱸ ᱞᱟᱹᱭ ᱜᱟᱱᱚᱜᱼᱟ ᱥᱩᱠᱨᱤ ᱠᱚ ᱧᱟᱢᱚᱜ ᱜᱮᱭᱟ ᱜᱚᱝᱠᱮ᱾ ᱟᱨ ᱥᱟᱶᱛᱮ ᱱᱩᱠᱩ ᱩᱸ ᱠᱩᱞᱟᱹᱭ ᱮᱢᱟᱱ ᱠᱚᱦᱚᱸ ᱠᱚ ᱧᱟᱢᱚᱜ ᱜᱮᱭᱟ᱾ ᱢᱮᱱᱠᱷᱟᱱ ᱡᱟᱦᱟᱸ ᱟᱸ ᱥᱮᱸᱫᱽᱨᱟ ᱟᱞᱮ ᱫᱚ ᱦᱟᱸᱜ ᱠᱷᱟᱱ ᱫᱚ ᱡᱟᱹᱥᱛᱤ ᱠᱟᱭ ᱛᱮᱫᱚ ᱥᱩᱠᱨᱤ ᱜᱮᱞᱮ ᱜᱚᱡ ᱠᱚᱜᱮᱭᱟ ᱪᱮᱫᱟᱜ ᱥᱮ ᱦᱟᱸᱜ ᱠᱷᱟᱱ ᱢᱟᱨᱟᱝ ᱧᱚᱜ ᱥᱮᱸᱫᱽᱨᱟ ᱠᱚᱨᱮᱜ ᱫᱚ ᱦᱟᱸᱜ ᱠᱷᱟᱱ ᱥᱩᱠᱨᱤ ᱜᱮ ᱜᱚᱡ ᱫᱚ ᱦᱟᱸᱜ ᱠᱷᱟᱱ ᱟᱹᱰᱤ ᱢᱟᱨᱟᱝᱟᱜ ᱨᱟᱹᱥᱠᱟᱹ ᱨᱮᱱᱟᱜ ᱢᱤᱫᱴᱟᱝ ᱵᱮᱯᱟᱨ ᱠᱟᱱᱟ ᱦᱮᱸ ᱥᱮ᱾ ᱟᱞᱮ ᱡᱟᱦᱟᱸ ᱵᱤᱨ ᱢᱮᱱᱟᱜ ᱛᱟᱞᱮ ᱫᱚ ᱦᱟᱸᱜ ᱠᱷᱟᱱ ᱚᱱᱟ ᱵᱤᱨ ᱨᱮᱫᱚ ᱟᱸ ᱟᱞᱮ ᱫᱚ ᱥᱮᱨᱢᱟ ᱨᱮ ᱢᱤᱫ ᱫᱷᱟᱣ ᱞᱮ ᱥᱮᱸᱫᱽᱨᱟ ᱦᱚᱪᱚ ᱟᱠᱚ ᱜᱮᱭᱟ ᱟᱨ ᱟᱢᱟᱜ ᱡᱟᱦᱟᱸ ᱫᱚ ᱟᱨ ᱟᱞᱮ ᱦᱚᱸᱞᱮ ᱥᱮᱸᱫᱽᱨᱟᱭ ᱜᱮᱭᱟ ᱢᱤᱫ ᱫᱷᱟᱣ ᱜᱮ᱾
ᱦᱳᱭ
ᱦᱟᱸᱜ ᱠᱷᱟᱱ ᱟᱸ ᱟᱫᱚ ᱮᱴᱟᱜ ᱫᱤᱱ ᱠᱚᱨᱮ ᱫᱚ ᱥᱮᱸᱫᱽᱨᱟ ᱫᱚ ᱵᱟᱞᱮ ᱥᱮᱸᱫᱽᱨᱟ ᱦᱚᱪᱚ ᱟᱠᱚ ᱜᱮᱭᱟ᱾ ᱥᱮ ᱵᱤᱨ ᱠᱚᱦᱚᱸ ᱟᱫᱚ ᱵᱟᱞᱮ ᱵᱚᱞᱚ ᱦᱚᱪᱚᱣᱟ ᱠᱚᱜᱮᱭᱟ ᱚᱱᱟ
ᱟᱪᱪᱷᱟ
ᱦᱳᱭ
ᱛᱟᱞᱦᱮ ᱜᱚᱝᱠᱮ ᱚᱸᱰᱮ ᱡᱤᱞ ᱠᱚᱠᱚ ᱧᱟᱢᱚᱜ ᱜᱮᱭᱟ ᱥᱮ ᱵᱟᱝ?
ᱦᱮᱸ ᱜᱚᱢᱠᱮ ᱡᱤᱞ ᱫᱚ ᱦᱟᱸᱜ ᱠᱷᱟᱱ ᱠᱚ ᱧᱟᱢᱚᱜ ᱜᱮᱭᱟ ᱦᱟᱸᱜ ᱠᱷᱟᱱ ᱟᱨ ᱩᱝᱠᱩ ᱫᱚ ᱡᱤᱞ ᱫᱚ ᱦᱟᱸᱜ ᱠᱷᱟᱱ ᱫᱚ ᱟᱹᱰᱤ ᱡᱳᱨ ᱠᱚ ᱫᱟᱹᱲ ᱫᱟᱲᱮᱭᱟᱜᱼᱟ ᱥᱮ ᱩᱱᱠᱩᱣᱟᱜ ᱫᱚ ᱡᱟᱦᱟᱸ ᱫᱚ ᱟᱸ ᱫᱟᱹᱲ ᱨᱮᱱᱟᱜ ᱡᱟᱦᱟᱸ ᱤᱭᱟᱹ ᱛᱟᱠᱚ ᱫᱚ ᱡᱟᱦᱟᱸ ᱜᱩᱛᱤ ᱛᱟᱠᱚ ᱫᱚ ᱚᱱᱟ ᱫᱚ ᱟᱹᱰᱤ ᱜᱮ ᱡᱟᱹᱥᱛᱤ ᱜᱮ ᱛᱟᱠᱚᱣᱟ ᱡᱤᱞ ᱠᱚᱣᱟᱜ ᱫᱚ᱾
ᱟᱪᱪᱷᱟ ᱟᱪᱪᱷᱟ ᱟᱪᱪᱷᱟ
ᱦᱮᱸ
ᱚ ᱛᱟᱞᱦᱮ ᱱᱚᱜᱼᱚ ᱱᱚᱝᱠᱟ ᱛᱟᱞᱦᱮ ᱟᱸ ᱟᱵᱚᱣᱟᱜ ᱡᱟᱦᱟᱸ ᱵᱤᱨ ᱦᱩᱭᱩᱜ ᱠᱟᱱᱟ ᱦᱮᱸ ᱥᱮ ᱵᱤᱨ ᱫᱚ ᱟᱹᱰᱤ ᱟᱭᱢᱟ ᱜᱟᱱ ᱜᱮ ᱢᱟᱨᱟᱝ ᱜᱮ ᱛᱟᱵᱚᱱᱟ ᱟᱵᱚ ᱟᱯᱮ ᱚᱱᱛᱮ ᱦᱚᱸ ᱢᱟᱨᱟᱝ ᱜᱮᱭᱟ ᱟᱞᱮ ᱱᱚᱛᱮ ᱦᱚᱸ ᱢᱟᱨᱟᱝ ᱜᱮᱭᱟ ᱦᱳᱭ ᱥᱮ᱾
ᱦᱮᱸ ᱾
ᱛᱟᱞᱦᱮ ᱚᱱᱟ ᱵᱤᱨ ᱨᱮ ᱮᱸᱜ ᱢᱟᱨᱟᱜ ᱠᱚ ᱛᱟᱸᱦᱮᱱ ᱜᱮᱭᱟ ᱦᱮᱸ ᱥᱮ
ᱦᱮᱸ
ᱛᱟᱞᱦᱮ ᱚᱝᱠᱟ ᱢᱟᱨᱟᱜ ᱠᱚᱵᱤᱱ ᱧᱟᱢ ᱵᱟᱲᱟ ᱟᱠᱟᱜ ᱠᱚᱣᱟ
ᱦᱮᱸ ᱢᱟᱨᱟᱜ ᱠᱚᱫᱚ ᱦᱟᱜ ᱠᱷᱟᱱ ᱧᱟᱢ ᱵᱟᱲᱟᱭ ᱦᱩᱭᱩᱜ ᱜᱮᱭᱟ ᱟᱨ ᱡᱟᱦᱟᱸ ᱫᱚ ᱚᱸ ᱥᱮᱛᱟᱜ ᱨᱮ ᱡᱩᱫᱤᱭ ᱦᱟᱜ ᱠᱷᱟᱱ ᱥᱮᱛᱟᱜ ᱵᱟᱝᱠᱷᱟᱱ ᱛᱟᱨᱟᱥᱤᱧ ᱦᱟᱜ ᱠᱷᱟᱱ ᱧᱩᱦᱩᱢ ᱚᱠᱛᱚ ᱟᱨ ᱡᱟᱦᱟᱸ ᱡᱩᱫᱤ ᱟᱵᱤᱱ ᱤᱭᱟᱹ ᱥᱮᱫ ᱵᱤᱱ ᱪᱟᱞᱟᱣ ᱮᱱᱟ ᱱᱚᱣᱟ ᱵᱤᱨ ᱫᱷᱟᱨᱮ ᱥᱮᱫ ᱟᱨ ᱚᱱᱛᱮ ᱫᱚ ᱯᱩᱨᱟᱹ ᱵᱤᱱ ᱧᱮᱞ ᱠᱚᱣᱟ ᱦᱟᱜ ᱠᱷᱟᱱ ᱢᱟᱨᱟᱜ ᱠᱚ ᱟᱸᱬᱜᱚ ᱦᱮᱡ ᱠᱚᱜ-ᱟ ᱟᱨ ᱨᱟᱜ ᱟᱠᱚ ᱩᱱ ᱚᱠᱛᱚ ᱫᱚ ᱦᱟᱸᱜ ᱠᱷᱟᱱ ᱡᱟᱹᱥᱛᱤ ᱠᱚ ᱨᱟᱜ ᱜᱮᱭᱟ ᱟᱨ ᱥᱮᱛᱟᱜ ᱵᱮᱲᱟ ᱦᱚᱸ ᱠᱚ ᱨᱟᱜ ᱜᱮᱭᱟ ᱡᱚᱠᱷᱚᱱ ᱱᱟᱜ ᱠᱷᱟᱱ ᱥᱮᱛᱟᱜ ᱨᱮ ᱮᱸ ᱵᱷᱳᱨ ᱴᱟᱭᱤᱢ ᱛᱮ ᱩᱱ ᱱᱟᱜ ᱠᱷᱟᱱ ᱨᱟᱜ ᱟᱸᱡᱚᱢᱚᱜᱼᱟ ᱟᱹᱰᱤ ᱡᱟᱹᱥᱛᱤ ᱫᱚ
ᱮᱠᱫᱚᱢ ᱮᱠᱫᱚᱢ ᱟᱨ ᱜᱚᱝᱠᱮ ᱟᱞᱮ ᱱᱚᱛᱮ ᱥᱮᱫ ᱫᱚ ᱚᱝᱠᱟ ᱢᱟᱨᱟᱜ ᱫᱚ ᱵᱟᱹᱱᱩᱜ ᱠᱚᱣᱟ ᱥᱮ ᱛᱟᱞᱦᱮ ᱟᱞᱮ ᱱᱚᱛᱮ ᱵᱤᱨ ᱫᱚᱠᱚ ᱞᱟᱹᱭ ᱦᱚᱪᱚ ᱟᱠᱟᱫᱟ ᱡᱮ ᱢᱟᱨᱟᱜ ᱠᱚᱫᱚ ᱟᱞᱚ ᱯᱮ ᱜᱚᱡ ᱠᱚᱣᱟ
ᱦᱮᱸ ᱮᱠᱫᱚᱢ ᱚᱱᱟ ᱫᱚ ᱦᱟᱸᱜ ᱠᱷᱟᱱ ᱡᱟᱦᱟᱸ ᱫᱚ ᱠᱟᱛᱷᱟ ᱫᱚ ᱚᱱᱟ ᱦᱚᱸ ᱴᱷᱤᱠ ᱜᱮᱭᱟ ᱱᱚᱣᱟ ᱪᱮᱫᱟᱜ ᱚᱱᱟ ᱠᱚ ᱞᱟᱹᱭ ᱦᱚᱪᱚᱭᱮᱫᱟ ᱟᱵᱚᱣᱟᱜ ᱠᱷᱟᱱ ᱡᱟᱦᱟᱸᱭ ᱠᱚᱫᱚ ᱵᱟᱠᱚ ᱵᱩᱡᱟ ᱥᱮ ᱦᱟᱸᱜ ᱠᱷᱟᱱ ᱟ ᱜᱚᱡ ᱛᱚ ᱜᱚᱡ ᱜᱚᱡ ᱤᱭᱟᱹ ᱢᱟᱱᱮ ᱩᱱᱠᱩ ᱫᱚᱠᱚ ᱪᱟᱵᱟ ᱩᱛᱟᱹᱨᱚᱜ ᱠᱟᱱᱟ ᱥᱮ ᱡᱟᱦᱟᱸ ᱫᱚ ᱠᱚ ᱞᱟᱹᱭᱟ ᱵᱤᱞᱩᱯᱛᱚ ᱤᱫᱤᱜ ᱠᱟᱱᱟ ᱠᱚ ᱦᱮᱸ ᱥᱮ ᱵᱟᱝ
ᱦᱳᱭ ᱮᱠᱫᱚᱢ
ᱟᱫᱚ ᱜᱚᱝᱠᱮ ᱦᱟᱸᱜ ᱠᱷᱟᱱ ᱚᱱᱟ ᱛᱮᱜᱮ ᱟᱫᱚ ᱦᱟᱸᱜ ᱠᱷᱟᱱ ᱡᱟᱦᱟᱸ ᱫᱚ ᱵᱚᱱᱫᱚ ᱯᱟᱛᱟ ᱠᱚ ᱛᱚᱢᱫᱟᱜ ᱟᱯᱟᱛᱚᱛᱚ᱾
ᱦᱳᱭ ᱚᱝᱱᱠᱟ ᱜᱚᱝᱠᱮ ᱮᱸ ᱟᱞᱮ ᱟᱞᱮ ᱱᱚᱛᱮ ᱚᱲᱟᱜ ᱡᱟᱦᱟᱸ ᱜᱚᱰᱟ ᱢᱮᱱᱟᱜ ᱛᱟᱞᱮ ᱰᱟᱦᱤ ᱦᱳᱭ ᱥᱮ᱾
ᱦᱮᱸ
ᱚᱱᱛᱮ ᱛᱩᱭᱩ ᱠᱚᱠᱚ ᱦᱮᱡ ᱵᱟᱲᱟᱜ ᱜᱮᱭᱟ ᱛᱟᱞᱦᱮ ᱟᱹᱞᱤᱧ ᱩᱝᱠᱩ ᱛᱩᱭᱩ ᱪᱮᱫ ᱞᱮᱠᱟ ᱠᱟᱛᱮ ᱞᱤᱧ ᱥᱟᱵ ᱠᱚᱣᱟ ᱟᱨᱠᱤ᱾
ᱛᱩᱭᱩ ᱠᱚᱫᱚ ᱦᱟᱸᱜ ᱠᱟᱱᱟ ᱥᱟᱵ ᱫᱚ ᱟᱫᱚ ᱥᱤᱢ ᱠᱚᱠᱚ ᱡᱚᱢ ᱠᱚᱜᱮᱭᱟ ᱵᱟᱝ ᱥᱮ
ᱦᱮᱸ ᱡᱚᱢ ᱠᱚᱜᱮᱭᱟᱠᱚ ᱚᱱᱟ ᱠᱷᱟᱹᱛᱤᱨ ᱜᱮ ᱥᱟᱵ ᱞᱤᱧ ᱞᱟᱹᱭᱫᱟ ᱵᱟᱠᱷᱟᱱ ᱫᱚ ᱵᱟᱝᱞᱮ ᱵᱟᱝᱞᱮ ᱪᱤᱠᱟᱹ ᱠᱚᱜᱮᱭᱟ᱾
ᱚᱸ ᱟᱫᱚ ᱦᱟᱸᱜ ᱠᱷᱟᱱ ᱥᱟᱵ ᱫᱚ ᱟᱵᱤᱱ ᱫᱚ ᱦᱟᱸᱜ ᱠᱷᱟᱱ ᱟᱹᱻ ᱡᱟᱦᱟᱸ ᱫᱚ ᱡᱟᱹᱛᱤ ᱠᱚᱞ ᱵᱟᱝᱠᱷᱟᱱ ᱡᱟᱦᱟᱱᱟᱜ ᱤᱭᱟᱹ ᱫᱚ ᱦᱟᱸᱜ ᱠᱷᱟᱱ ᱯᱟᱥᱤ ᱢᱟᱥᱤ ᱵᱤᱱ ᱚᱰᱟᱣ ᱫᱟᱲᱮᱭᱟ ᱠᱚᱣᱟ ᱟᱨ ᱠᱷᱟᱱᱟ᱾ ᱟ. ᱻ ᱵᱟᱠᱷᱟᱱ ᱫᱚ ᱩᱱᱠᱩ ᱫᱚ ᱦᱟᱸᱜ ᱠᱷᱟᱱ ᱥᱤᱢ ᱠᱚᱫᱚ ᱟᱜ ᱠᱷᱟᱱ ᱠᱚ ᱡᱚᱢ ᱪᱟᱵᱟ ᱠᱚᱜᱣᱟ ᱥᱮ᱾
ᱦᱳᱭ
ᱟᱫᱚ ᱵᱟᱝ ᱨᱮᱦᱚᱸ ᱟᱹ ᱥᱟᱵ ᱠᱟᱛᱮᱜ ᱟᱫᱚ ᱠᱷᱟᱱ ᱵᱟᱝ ᱨᱮᱦᱚᱸ ᱵᱚᱛᱚᱨ ᱦᱚᱪᱚ ᱠᱚᱵᱤᱱ ᱡᱟᱦᱟᱸ ᱞᱮᱠᱟ ᱠᱟᱛᱮᱫ ᱜᱮ ᱦᱟᱜᱠᱷᱟᱱ ᱟᱹᱻ ᱵᱚᱛᱚᱨ ᱦᱚᱪᱚ ᱞᱮᱠᱷᱟᱱ ᱫᱚ ᱦᱟᱸᱜ ᱠᱷᱟᱱ ᱩᱱᱠᱩ ᱫᱚ ᱦᱟᱸᱜ ᱠᱷᱟᱱ ᱵᱟᱠᱚ ᱦᱤᱡᱩᱜ-ᱟ ᱦᱮᱸᱥᱮ ᱢᱟ ᱟᱹᱵᱤᱱ ᱵᱤᱱ ᱫᱟᱲᱮᱭᱟᱜ-ᱟ ᱟᱹᱵᱤᱱ ᱥᱮᱛᱟ ᱫᱚᱦᱚ ᱠᱟᱠᱚ ᱵᱤᱱ ᱟᱹᱵᱤᱱᱟᱜ ᱚᱲᱟᱜ ᱫᱷᱟᱨᱮ ᱛᱮ᱾ ᱵᱩᱡᱽ ᱫᱟᱹᱵᱤᱱ ᱱᱟᱸᱜᱠᱷᱟᱱ ᱥᱮᱛᱟ ᱫᱚ ᱦᱟᱸᱜ ᱠᱷᱟᱱ ᱩᱱᱟᱹᱜ ᱤᱭᱟᱹ ᱫᱚ ᱵᱟᱝ ᱠᱟᱱᱟ ᱠᱚ ᱦᱟᱸᱜ ᱠᱷᱟᱱ ᱟᱹᱻ ᱢᱤᱫ ᱵᱮᱲᱟ ᱡᱚᱢᱮᱢ ᱮᱢᱟᱭ ᱠᱷᱟᱱ ᱦᱚᱸ ᱠᱟᱹᱴᱤᱡ ᱪᱩᱞᱩᱝ ᱟᱫᱚ ᱩᱱᱤᱫ ᱫᱚ ᱦᱟᱸᱜ ᱠᱷᱟᱱ ᱚᱲᱟᱜ ᱨᱮᱜᱮ ᱛᱟᱸᱦᱮᱱ ᱜᱮᱭᱟ ᱥᱮᱛᱟ ᱫᱚ᱾
ᱮᱠᱫᱚᱢ ᱮᱠᱫᱚᱢ ᱮᱠᱫᱚᱢ᱾
ᱦᱮᱸ ᱥᱮᱛᱟ ᱠᱚ ᱛᱟᱸᱦᱮᱱ ᱠᱷᱟᱱ ᱢᱮᱱᱠᱷᱟᱱ ᱟᱫᱚ ᱛᱩᱭᱩ ᱫᱚ ᱦᱟᱸᱜ ᱠᱷᱟᱱ ᱵᱟᱠᱚ ᱦᱮᱡ ᱞᱟᱹᱜᱤᱫᱚᱜ-ᱟ᱾
ᱦᱮᱸ ᱢᱮᱱᱠᱷᱟᱱ ᱜᱚᱝᱠᱮ ᱟᱞᱤᱧ ᱨᱮᱱ ᱵᱟᱨᱭᱟ ᱥᱮᱛᱟ ᱦᱮᱱᱟᱜ ᱠᱤᱱᱟ ᱦᱮᱸᱥᱮ
ᱦᱮᱸ
ᱟᱫᱚ ᱵᱟᱨᱭᱟ ᱥᱮᱛᱟ ᱢᱩᱫᱽᱨᱮ ᱢᱤᱫᱴᱮᱱ ᱥᱮᱛᱟ ᱫᱚ ᱢᱟᱱᱮ ᱟᱛᱳ ᱨᱮᱱ ᱥᱮᱛᱟ ᱥᱟᱶ ᱜᱟᱛᱮ ᱜᱟᱛᱮ ᱛᱮ ᱩᱱᱤ ᱫᱚᱭ ᱵᱟᱹᱞᱴᱟᱹ ᱠᱟᱱᱟ᱾
ᱦᱮᱸ
ᱦᱮᱸ ᱱᱤᱛᱚᱜ ᱫᱚ ᱢᱤᱫᱴᱟᱝ ᱜᱮ ᱥᱮᱛᱟ ᱢᱮᱱᱟᱭ ᱛᱟᱹᱞᱤᱧᱟ᱾
ᱦᱮᱸ ᱦᱟᱜᱠᱷᱟᱱ ᱟᱫᱚ ᱥᱮᱛᱟ ᱫᱚ ᱦᱟᱸᱜ ᱠᱷᱟᱱ ᱟᱹᱻ ᱟᱫᱚ ᱱᱤᱛᱚᱝ ᱫᱚ ᱡᱟᱦᱟᱸᱭ ᱫᱚ ᱥᱮᱛᱟ ᱫᱚ ᱧᱮᱞ ᱜᱟᱱᱚᱜ-ᱟ ᱥᱮᱛᱟ ᱫᱚ ᱟᱹᱰᱤ ᱤᱭᱟᱹ ᱤᱭᱟᱹ ᱠᱟᱱᱟ ᱠᱚ ᱛᱚ ᱩᱱᱠᱩ ᱫᱚ ᱦᱟᱸᱜ ᱠᱷᱟᱱ ᱟᱹᱻ ᱢᱤᱫ ᱫᱷᱟᱣ ᱡᱟᱦᱟᱸ ᱫᱚ ᱢᱤᱫ ᱫᱷᱟᱣ ᱩᱱᱠᱩᱣᱟᱜ ᱢᱚᱱᱮ ᱞᱟᱜᱟᱣ ᱞᱮᱱᱠᱷᱟᱱ ᱟᱫᱚ ᱩᱱᱠᱩ ᱫᱚ ᱦᱟᱜ ᱠᱷᱟᱱ ᱵᱟᱠᱚ ᱦᱮᱡ ᱞᱟᱹᱜᱤᱫᱚᱜ-ᱟ ᱡᱟᱦᱟᱸ ᱥᱮᱫ ᱵᱟᱦᱨᱮ ᱠᱚᱨᱮ ᱫᱚ ᱦᱟᱸᱜ ᱡᱷᱟᱱ
ᱦᱳᱭ ᱦᱳᱭ
ᱛᱟᱦᱚᱞᱮ ᱦᱟᱸᱜ ᱠᱷᱟᱱ ᱟᱹᱵᱤᱱ ᱥᱮᱛᱟ ᱫᱚ ᱦᱟᱸᱜ ᱠᱷᱟᱱ ᱟᱹᱻ ᱚᱱᱠᱟ ᱩᱫᱩᱜ ᱟᱭ ᱵᱤᱱ ᱥᱮ ᱱᱚᱝᱠᱟ ᱤᱭᱟᱹ ᱟᱹᱵᱤᱱ ᱥᱟᱶ ᱤᱫᱤᱭ ᱵᱤᱱ ᱛᱩᱭᱩ ᱞᱟᱜᱟ ᱠᱚ ᱮᱲᱮ ᱠᱷᱟᱱ ᱱᱟᱜᱠᱷᱟᱱ ᱮᱻ ᱵᱟᱠᱚ ᱦᱮᱡ ᱵᱟᱲᱟᱜ-ᱟ ᱟᱫᱚ ᱛᱩᱭᱩ ᱠᱚᱫᱚ ᱦᱟᱸᱜ ᱠᱷᱟᱱ ᱵᱮᱱ ᱧᱮᱞ ᱠᱚᱣᱟ᱾
ᱥᱮᱛᱟ ᱧᱮᱞ ᱛᱮᱜᱮ ᱦᱟᱸᱜ ᱯᱚᱨᱮ ᱛᱮᱠᱚ ᱫᱟᱹᱲᱟ᱾
ᱦᱮᱸ ᱟᱨ ᱜᱚᱡ ᱫᱚᱞᱤᱧ ᱞᱮᱭᱟ ᱦᱟᱸᱜ ᱠᱷᱟᱱ ᱜᱚᱡ ᱫᱚ ᱟᱞᱚᱵᱤᱱ ᱜᱚᱡ ᱠᱟᱣᱟ ᱪᱮᱫᱟᱜ ᱥᱮ ᱮᱜ-ᱠᱷᱟᱱ ᱜᱚᱡ ᱞᱮᱱᱠᱷᱟᱱ ᱟᱫᱚ ᱚᱱᱟ ᱠᱚᱫᱚ ᱢᱤᱫᱴᱟᱝ ᱫᱚ ᱟᱵᱚᱣᱟᱜ ᱫᱚ ᱤᱭᱟᱹ ᱠᱟᱹᱢᱤ ᱠᱟᱱᱟ ᱚᱱᱟ ᱫᱚ ᱢᱤᱫᱴᱟᱝ ᱡᱟᱦᱟᱸ ᱫᱚ ᱦᱮᱸ ᱵᱟᱹᱲᱤᱡ ᱠᱟᱹᱢᱤ ᱠᱟᱱᱟ᱾
ᱮᱠᱫᱚᱢ ᱮᱠᱫᱚᱢ ᱜᱚᱡ ᱫᱚ ᱟᱹᱞᱤᱧ ᱦᱚᱸ ᱵᱟᱹᱞᱤᱧ ᱜᱚᱡ ᱠᱚᱣᱟ ᱠᱚᱣᱟ ᱥᱩᱫᱷᱩ ᱵᱚᱛᱚᱨ ᱦᱚᱪᱚ ᱠᱚᱣᱟ ᱞᱤᱧ ᱡᱮ ᱟᱹᱛᱩ ᱠᱚᱨᱮᱱ ᱥᱤᱢ ᱠᱚᱠᱚ ᱡᱚᱢᱮᱫ ᱠᱚᱣᱟ ᱥᱮ᱾ ᱟᱨ ᱱᱚᱸᱰᱮ ᱢᱤᱫᱴᱟᱝ ᱟᱹᱞᱤᱧᱼᱼ ᱚᱲᱟᱜ ᱞᱤᱧ ᱵᱮᱱᱟᱣ ᱠᱟᱫᱟ ᱚᱸᱰᱮ ᱫᱚ ᱥᱤᱢ ᱞᱤᱧ ᱫᱚᱦᱚᱭᱮᱫ ᱠᱚᱣᱟ ᱛᱟᱦᱚᱞᱮ ᱚᱸᱰᱮ ᱠᱷᱚᱱ ᱦᱚᱸ ᱛᱩᱭᱩ ᱠᱚ ᱟᱹᱠᱤᱨᱮᱫ ᱠᱚᱣᱟ᱾ ᱟᱫᱚ ᱚᱱᱟᱜᱮ ᱠᱟᱹᱴᱤᱡ ᱪᱤᱠᱟᱹ ᱛᱮᱞᱤᱧ ᱵᱚᱛᱚᱨ ᱦᱚᱪᱚ ᱠᱚᱣᱟ ᱦᱮᱸ ᱥᱮ?
ᱵᱚᱛᱚᱨ ᱫᱚ ᱦᱟᱸᱜ ᱠᱷᱟᱱ ᱟᱹᱵᱤᱱ ᱫᱚ ᱚᱱᱮ ᱛᱚ ᱦᱟᱸᱜ ᱠᱷᱟᱱ ᱡᱟᱦᱟᱸ ᱫᱚᱼᱼ ᱟᱹᱵᱤᱱ ᱵᱤᱱ ᱫᱟᱲᱮᱭᱟᱜᱼᱟ ᱵᱚᱢ ᱛᱚᱢᱼᱼ ᱪᱟᱯᱟᱫ ᱟᱠᱚ ᱵᱤᱱ ᱢᱟᱱᱮ ᱴᱷᱩᱭ ᱵᱤᱱ ᱟᱨᱠᱤ ᱢᱟᱱᱮ ᱥᱟᱹᱲᱮᱛᱮ ᱠᱷᱟᱱ ᱠᱚ ᱵᱚᱛᱚᱨᱚᱜ ᱠᱷᱟᱱ ᱢᱤᱫ ᱫᱷᱟᱣ ᱠᱚ ᱵᱚᱛᱚᱨ ᱞᱮᱱ ᱠᱷᱟᱱᱼᱼ ᱩᱱᱠᱩ ᱫᱚ ᱱᱟᱦᱟᱜ ᱠᱷᱟᱱ ᱵᱟᱠᱚ ᱦᱮᱡ ᱦᱟᱛᱟᱨᱚᱜᱼᱟ᱾
ᱮᱠᱫᱚᱢ ᱮᱠᱫᱚᱢ ᱟᱨ ᱜᱚᱢᱠᱮ ᱟᱹᱞᱤᱧ ᱞᱟᱹᱭᱮᱫ ᱛᱟᱦᱮᱸᱫ ᱡᱟᱦᱟᱸ ᱚᱲᱟᱜ ᱞᱤᱧ ᱵᱮᱱᱟᱣ ᱠᱟᱫᱟ ᱦᱳᱭ ᱥᱮ, ᱚᱱᱟ ᱚᱲᱟᱜ ᱫᱷᱟᱨᱮ ᱫᱷᱟᱨᱮᱛᱮ ᱟᱹᱞᱤᱧ ᱡᱩᱫᱤᱼᱼ ᱠᱟᱨᱮᱱ ᱞᱤᱧ ᱵᱟᱹᱭᱥᱟᱹᱣᱟ ᱡᱟᱦᱟᱸ ᱪᱤᱠᱟᱹᱜᱼᱟ?
ᱠᱟᱨᱮᱱᱴ ᱫᱚ ᱜᱚᱢᱠᱮ ᱦᱟᱸᱜ ᱠᱷᱟᱱᱼᱼ ᱚᱱᱟ ᱫᱚ ᱪᱮᱫ ᱞᱤᱧ ᱞᱟᱹᱭᱟ ᱟᱫᱚᱼᱼ ᱢᱮᱱᱠᱷᱟᱱ ᱪᱮᱫ ᱞᱤᱧ ᱡᱩᱫᱤ ᱡᱟᱦᱟᱱᱟᱜᱼᱼ ᱦᱚᱲ ᱢᱳᱲ ᱡᱩᱫᱤ ᱪᱟᱞᱟᱣᱱᱟᱭ ᱦᱟᱸᱜ ᱠᱷᱟᱱ ᱚᱸᱰᱮ ᱫᱚᱼᱼ
ᱦᱩᱸ ᱮᱠᱫᱚᱢ ᱜᱚᱢᱠᱮ,
ᱟᱫᱚ ᱦᱟᱸᱜ ᱠᱷᱟᱱ ᱚᱱᱟ ᱫᱚ ᱟᱹᱰᱤ ᱢᱟᱨᱟᱝ ᱟᱜ- ᱠᱷᱟᱱ ᱚᱱᱟ ᱫᱚ ᱢᱤᱫᱴᱟᱝ ᱵᱤᱯᱚᱫ ᱦᱩᱭ ᱫᱟᱲᱮᱭᱟᱜᱼᱟ ᱢᱮᱱᱠᱷᱟᱱ ᱟᱹᱵᱤᱱ ᱫᱚᱵᱤᱱ ᱫᱟᱲᱮᱭᱟᱜᱼᱟ᱾ ᱡᱟᱦᱟᱸ ᱚᱱᱟᱼᱼ ᱡᱟᱦᱟᱸ ᱫᱚ ᱨᱚᱰ ᱨᱮᱭᱟᱜ ᱚᱱᱟ ᱡᱟᱦᱟᱸ ᱫᱚ ᱤᱭᱟᱹ ᱵᱟᱝ ᱧᱟᱢᱚᱜᱼᱟ ᱱᱮᱴ,
ᱦᱮᱸ ᱦᱮᱸ ᱦᱳᱭ᱾
ᱚᱱᱟ ᱟᱹᱵᱤᱱ ᱵᱤᱱ ᱞᱟᱜᱟᱣ ᱫᱟᱲᱮᱭᱟᱜᱼᱟ ᱫᱷᱟᱨᱮ ᱫᱷᱟᱨᱮᱛᱮ᱾
ᱮᱠᱫᱚᱢ
ᱦᱳᱭ ᱮᱲᱮ ᱠᱷᱟᱱ ᱦᱟᱸᱜ ᱠᱷᱟᱱ ᱟᱨ ᱛᱩᱭᱩ ᱠᱚᱫᱚ ᱦᱟᱸᱜ ᱠᱷᱟᱱ ᱵᱚᱞᱚ ᱫᱚ ᱵᱟᱠᱚ ᱵᱚᱞᱚᱱᱟ᱾
ᱦᱳᱭ ᱟᱨ ᱠᱤᱪᱷᱩᱜᱟᱱ ᱨᱩᱰᱟᱹ ᱦᱚᱸ ᱢᱮᱱᱟᱜ ᱠᱚᱣᱟ ᱦᱳᱭ ᱥᱮ ᱛᱟᱦᱚᱞᱮ ᱩᱱᱠᱩ ᱦᱚᱸ ᱠᱟᱹᱴᱤᱡᱼᱼ ᱵᱚᱛᱚᱨ ᱪᱚᱨ ᱨᱮᱱᱟᱜᱼᱼ
ᱩᱱᱠᱩ ᱫᱚ ᱦᱟᱸᱜ ᱜᱟᱱ ᱵᱚᱛᱚᱨ ᱪᱚ ᱜᱟᱱᱚᱜᱼᱟ, ᱩᱱᱠᱩ ᱫᱚ ᱡᱟᱹᱥᱛᱤ ᱧᱤᱫᱟᱹ ᱵᱮᱲᱟ ᱠᱚ ᱦᱤᱡᱩᱜ ᱜᱤᱭᱟ ᱛᱚ᱾ ᱥᱮ ᱜᱚᱝᱠᱮ ᱟᱯᱮ ᱥᱮᱫ ᱫᱚ ᱟᱜᱠᱷᱟᱱ ᱫᱤᱱᱟᱹᱢᱟᱱ ᱦᱚᱸᱠᱚ ᱦᱤᱡᱩᱜ ᱜᱤᱭᱟ?
ᱵᱟᱜ ᱫᱤᱱᱟᱹᱢᱟᱱ ᱠᱚ ᱦᱤᱡᱩᱜᱼᱟ ᱜᱚᱝᱠᱮ ᱫᱤᱱᱟᱹᱢᱟᱱ ᱚᱲᱟᱜ ᱠᱷᱚᱱ ᱠᱚ ᱟᱹᱛᱠᱤᱨ ᱠᱚᱣᱟ᱾ ᱟᱫᱚ ᱯᱩᱥᱤ ᱞᱮᱠᱟᱢ ᱧᱮᱞᱮᱭᱟ ᱥᱮ ᱟᱫᱚ ᱵᱟᱝ ᱠᱚ ᱩᱨᱩᱢᱦᱚᱫ ᱞᱟᱜᱤᱫᱚᱜᱼᱟ᱾
ᱦᱮᱸ ᱜᱚᱝᱠᱮ ᱟᱹᱵᱤᱱ ᱱᱟᱜᱠᱷᱟᱱ ᱡᱩᱫᱤ ᱵᱤᱱ ᱧᱮᱞ ᱠᱚᱣᱟ ᱚᱸᱰᱮᱼᱼ ᱟᱨ ᱥᱮᱛᱟ ᱦᱚᱸ ᱤᱫᱤ ᱛᱚᱨᱟ ᱠᱩᱵᱤᱱ ᱥᱟᱶᱛᱮ ᱟᱹᱵᱤᱱ ᱦᱚᱸ ᱪᱟᱞᱟᱜ ᱵᱤᱱ᱾ ᱟᱨ ᱡᱟᱦᱟᱸ ᱫᱚ ᱱᱚᱜᱼᱚᱭ ᱪᱟᱯᱟᱫ ᱵᱷᱤᱲᱜᱟᱹᱣ ᱠᱚᱵᱤᱱ ᱥᱮ ᱦᱟᱸᱜ ᱠᱷᱟᱱᱼᱼ ᱜᱳᱞᱟᱠ ᱵᱤᱱ ᱡᱳᱨᱧᱚᱜ ᱦᱟᱜ ᱠᱷᱟᱱ ᱫᱚᱼᱼ ᱟᱨ ᱡᱟᱦᱟᱸ ᱟᱹᱵᱤᱱᱟᱜ ᱚᱲᱟᱜ ᱫᱷᱟᱨᱮ ᱛᱮ ᱞᱤᱧ ᱞᱟᱹᱭᱟᱼᱼ ᱮ ᱞᱟᱴᱟ ᱠᱚᱫᱚ ᱟᱞᱚᱵᱤᱱ ᱫᱚᱦᱚᱭᱟ ᱡᱟᱦᱟᱸ ᱫᱚ ᱜᱟᱡᱟᱲ ᱠᱚᱫᱚ ᱦᱮᱸ ᱥᱮ,
ᱦᱳᱭ
ᱡᱟᱦᱟᱸ ᱞᱟᱴᱟ ᱫᱚ ᱟᱠᱚ ᱢᱟᱱᱮᱼᱼ ᱢᱚᱱ ᱠᱚ ᱵᱩᱡᱟ ᱡᱟᱦᱟᱸ ᱫᱚ ᱦᱟᱜ ᱠᱷᱟᱱ ᱟᱡ ᱫᱚ ᱢᱚᱱᱮᱭᱟ ᱤᱧ ᱫᱚ ᱟᱹᱰᱤ ᱩᱠ- ᱩᱠᱩ ᱩᱠᱩᱛᱤᱧ ᱪᱟᱞᱟᱜ ᱠᱟᱱᱟ ᱦᱟᱜ ᱠᱷᱟᱱ ᱵᱟᱠᱚ ᱫᱤᱥᱟᱹᱧᱟ, ᱟᱨ ᱟᱹᱵᱤᱱ ᱫᱚ ᱚᱱᱟ ᱛᱮᱞᱤᱧ ᱞᱟᱹᱭᱟᱜ ᱟᱸᱜᱠᱟᱱᱟ ᱠᱟᱹᱴᱤᱡᱼᱼ ᱚᱱᱟ ᱡᱟᱦᱟᱸ ᱞᱟᱴᱟ ᱠᱚᱫᱚ ᱥᱮ ᱚᱱᱟ ᱜᱟᱡᱟᱲ ᱠᱚᱫᱚ ᱟᱹᱵᱤᱱ ᱫᱚ ᱢᱟᱜ ᱥᱟᱯᱷᱟᱭ ᱵᱤᱱ, ᱛᱟᱯᱚᱨᱮ ᱦᱟᱸᱜ ᱠᱷᱟᱱ ᱚᱸᱰᱮ ᱵᱤᱱ ᱫᱚᱦᱚ ᱠᱚᱣᱟ ᱥᱤᱢ ᱥᱮ ᱦᱟᱸᱜ ᱠᱷᱟᱱ ᱥᱤᱢᱼᱼ ᱠᱚᱫᱚ ᱫᱚᱦᱚ ᱜᱟᱱᱚᱜᱼᱟ᱾
ᱟᱪᱪᱷᱟ ᱟᱪᱪᱷᱟ
ᱦᱳᱭ ᱟᱸ ᱛᱟᱦᱚᱞᱮ ᱜᱚᱝᱠᱮ ᱦᱟᱸᱜ ᱠᱷᱟᱱ ᱦᱮᱸ ᱞᱟᱹᱭᱵᱤᱱ ᱢᱟ
ᱛᱟᱦᱚᱞᱮ ᱜᱚᱢᱠᱮ ᱥᱮᱸᱫᱽᱨᱟ ᱠᱚᱫᱚ ᱯᱮ ᱪᱟᱞᱟᱜ ᱜᱮᱭᱟ ᱦᱳᱭᱥᱮ ᱛᱟᱦᱚᱞᱮ ᱪᱮᱫ ᱛᱮᱯᱮᱼᱼ ᱯᱮ ᱪᱟᱞᱟᱜ ᱜᱮᱭᱟ ᱜᱟᱹᱰᱤ ᱢᱚᱴᱚᱨ ᱛᱮ ᱥᱮ ᱛᱟᱲᱟᱢ ᱛᱮᱜᱮᱯᱮ ᱪᱟᱞᱟᱜ ᱜᱮᱭᱟ?
ᱵᱟᱝ ᱵᱟᱝ ᱜᱚᱢᱠᱮ ᱟᱞᱮ ᱫᱚ ᱜᱟᱹᱰᱤ ᱢᱚᱴᱚᱨ ᱛᱮᱫᱚ ᱦᱟᱸᱜ ᱠᱷᱟᱱ ᱵᱟᱞᱮ ᱪᱟᱞᱟᱜ ᱜᱮᱭᱟ ᱟᱞᱮ ᱫᱚᱞᱮ ᱪᱟᱞᱟᱜ ᱜᱮᱭᱟ ᱛᱟᱲᱟᱢ ᱛᱮᱜᱮ ᱞᱮ ᱪᱟᱞᱟᱜ ᱜᱮᱭᱟ
ᱦᱳᱭ ᱟᱨ ᱥᱟᱯᱟᱯ ᱥᱟᱯᱟᱯ ᱠᱚ ᱪᱮᱫ ᱠᱚᱯᱮ ᱤᱫᱤ ᱜᱮᱭᱟ
ᱥᱟᱯᱟᱯ ᱠᱚᱫᱚ ᱦᱩᱭᱩᱜ ᱠᱟᱱᱟ ᱡᱟᱦᱟᱸ ᱫᱚ ᱟᱸᱜᱼᱥᱟᱨ ᱠᱟᱹᱯᱤ ᱥᱟᱶᱛᱮ ᱠᱷᱮᱪᱟ ᱟᱨ ᱠᱷᱮᱪᱟ ᱴᱮᱴᱟ ᱠᱚᱦᱚᱸ ᱟᱨ ᱚᱱᱟ ᱠᱚᱜᱮ ᱤᱫᱤ ᱦᱩᱭᱩᱜ ᱜᱮᱭᱟ ᱟᱸ ᱚᱱᱟ ᱠᱚᱛᱮᱜ ᱜᱮ ᱥᱮᱸᱫᱽᱨᱟ ᱫᱚ ᱪᱟᱞᱟᱜ ᱦᱩᱭᱩᱜ ᱜᱮ ᱛᱟᱦᱮᱸᱜ-ᱟ ᱾ ᱟᱨ ᱡᱟᱦᱟᱸ ᱫᱚ ᱜᱚᱢᱠᱮ ᱟᱵᱤᱱ ᱵᱤᱱ ᱵᱟᱲᱟᱭᱟ ᱥᱮ ᱵᱟᱝ ᱥᱩᱛᱟᱹᱱ ᱴᱟᱺᱰᱤ ᱫᱚ ᱦᱟᱸᱜ ᱠᱷᱟᱱ ᱪᱮᱫ ᱠᱚ ᱢᱮᱛᱟᱜᱼᱟ
ᱵᱟᱝ ᱜᱮ ᱜᱚᱢᱠᱮ ᱵᱟᱹᱞᱤᱧ ᱵᱟᱲᱟᱭᱟ
ᱥᱩᱛᱟᱹᱱ ᱴᱟᱺᱰᱤ ᱫᱚ ᱦᱟᱸᱜ ᱠᱷᱟᱱ ᱦᱩᱭᱩᱜ ᱠᱟᱱᱟ ᱡᱟᱦᱟᱸ ᱫᱚ ᱡᱟᱦᱟᱸᱭ ᱥᱮᱸᱫᱽᱨᱟ ᱠᱚᱠᱚ ᱪᱟᱞᱟᱜᱼᱟ ᱥᱮ ᱥᱮᱸᱫᱽᱨᱟ ᱪᱟᱞᱟᱣ ᱠᱟᱛᱮᱫ ᱡᱟᱦᱟᱸ ᱨᱮ ᱦᱟᱸᱜ ᱠᱷᱟᱱ ᱩᱱᱠᱩ ᱫᱚ ᱠᱚ ᱡᱤᱨᱟᱹᱜᱼᱟ ᱦᱮᱸ ᱥᱮ ᱫᱟᱜ ᱠᱚᱠᱚ ᱧᱩᱭᱟ ᱥᱮ ᱠᱚ ᱫᱩᱲᱩᱵ ᱡᱤᱨᱟᱹᱜᱼᱟ ᱚᱸᱰᱮ ᱜᱮ ᱦᱟᱸᱜ ᱠᱷᱟᱱ ᱥᱩᱛᱟᱹᱱ ᱴᱟᱺᱰᱤ ᱫᱚ ᱚᱱᱟ ᱜᱮ ᱠᱚ ᱞᱟᱹᱭ ᱜᱮᱭᱟ ᱡᱮ ᱥᱩᱛᱟᱹᱱ ᱴᱟᱺᱰᱤ ᱫᱚ ᱚᱱᱟ ᱜᱮ ᱚᱱᱟ ᱡᱟᱦᱟ ᱨᱮᱠᱚ ᱫᱩᱲᱩᱵ ᱜᱮᱭᱟ ᱚᱸᱰᱮ ᱜᱮ
ᱟᱪᱪᱷᱟ
ᱦᱮᱸ ᱦᱮᱸ ᱜᱚᱢᱠᱮ
ᱛᱟᱦᱞᱮ ᱚᱱᱟ ᱠᱷᱟᱛᱤᱨ ᱚᱱᱟ ᱫᱚ ᱥᱩᱛᱟᱹᱱ ᱴᱟᱺᱰᱤ ᱠᱚ ᱞᱟᱹᱭᱟ
ᱦᱮᱸ
ᱱᱚᱜᱼᱚᱭ ᱟᱹᱰᱤ ᱢᱚᱸᱡᱽ ᱟᱹᱞᱤᱧ ᱟᱹᱞᱤᱧ ᱱᱚᱣᱟ ᱵᱟᱹᱞᱤᱧ ᱟᱸᱡᱚᱢ ᱵᱟᱲᱟ ᱟᱠᱟᱫᱟ ᱟᱸ ᱟᱸᱡᱚᱢ ᱫᱩᱞᱤᱧ ᱟᱸᱡᱚᱢ ᱵᱟᱲᱟ ᱟᱠᱟᱫᱟ ᱡᱮ ᱚᱱᱠᱟ ᱥᱩᱛᱟᱹᱱ ᱴᱟᱺᱰᱤ ᱚᱸᱰᱮ ᱠᱚ ᱡᱤᱨᱟᱹᱜᱼᱟ ᱡᱚᱠᱷᱚᱱ ᱥᱮᱸᱫᱽᱨᱟ ᱞᱟᱸᱜᱟ ᱠᱟᱛᱮᱫ ᱛᱟᱦᱚᱞᱮ ᱚᱱᱟ ᱜᱮ ᱦᱚᱸᱜᱼᱚᱭ ᱦᱤᱸᱛᱳᱜ ᱞᱤᱧ ᱟᱸᱡᱚᱢ ᱴᱷᱤᱠ ᱠᱮᱫᱟ ᱪᱮᱫ ᱞᱟᱹᱜᱤᱫ ᱠᱚ
ᱦᱮᱸ ᱜᱚᱝᱠᱮ ᱛᱟᱦᱚᱞᱮ ᱟᱨ ᱤᱭᱟᱹ ᱫᱚᱵᱤᱱ ᱧᱮᱞ ᱟᱠᱟᱫᱟ ᱥᱮ ᱵᱟᱝ ᱡᱟᱦᱟᱸ ᱫᱚ ᱛᱳᱸᱜᱮ